ᱟᱸᱡᱚᱢᱚᱜ ᱠᱟᱱᱟ ᱥᱮ
ᱦᱮᱸ ᱟᱸᱡᱚᱢᱚᱜ ᱠᱟᱱᱟ
ᱦᱳᱭ ᱦᱳᱭ ᱦᱩᱸ ᱪᱮᱫ ᱵᱮᱱ ᱪᱮᱠᱟᱭᱮᱼᱟ
ᱟᱨ ᱜᱮ ᱥᱟᱹᱜᱩᱱ ᱥᱮᱛᱟᱜ
ᱦᱩᱸ
ᱱᱚᱜᱚᱭ ᱫᱟᱹᱛᱟᱹᱱᱤ ᱠᱟᱱᱟᱞᱤᱧ
ᱦᱳᱭ ᱦᱳᱭ ᱟᱪᱪᱷᱟ ᱟᱪᱪᱷᱟ ᱟᱹᱞᱤᱧ ᱦᱚᱸ ᱮᱢᱚᱱ ᱜᱮ ᱫᱩᱲᱩᱵ ᱠᱟᱱᱟ ᱞᱤᱧ ᱵᱮᱨᱤᱡ ᱠᱟᱛᱮᱜ ᱱᱤᱛᱜᱤ ᱱᱚᱸᱜᱼᱚᱭ ᱫᱩᱲᱩᱵ ᱦᱩᱭ ᱟᱠᱟᱱᱟ ᱟᱫᱚ ᱠᱟᱹᱴᱤᱡ ᱛᱷᱚᱲᱟ ᱮᱯ ᱠᱚᱞᱤᱧ ᱧᱮᱞ ᱵᱟᱲᱟᱭᱮᱫᱼᱟ ᱛᱚ ᱟᱫᱚᱞᱤᱧ ᱢᱮᱱᱮᱼᱟ ᱛᱷᱚᱲᱟ ᱜᱟᱱ ᱞᱤᱧ ᱠᱟᱹᱴᱤᱡ ᱞᱤᱧ ᱠᱚᱞ ᱜᱮᱭᱟ ᱜᱚᱱ ᱛᱮ ᱠᱚᱞᱮᱱ ᱦᱩᱭ ᱮᱱᱟ
ᱦᱩᱸ ᱛᱟᱦᱞᱮ ᱟᱯᱮ ᱥᱮᱫ ᱫᱟᱜ
ᱦᱳᱭ ᱫᱟᱜ ᱫᱚ ᱵᱟᱭ ᱫᱟᱜ ᱮᱼᱟ ᱦᱚᱞᱟ ᱢᱫᱷᱮᱨ ᱨᱮ ᱛᱷᱚᱲᱟ ᱠᱟᱹᱴᱤᱡ ᱮ ᱫᱟᱜ ᱧᱚᱜ ᱠᱮᱫᱟ ᱟᱨ ᱱᱤᱛᱚᱜ ᱫᱚᱭ ᱫᱟᱹᱨᱩᱱ ᱠᱟᱜᱟᱭ ᱵᱟᱭ ᱫᱟᱜ ᱠᱟᱜᱭ ᱥᱤᱛᱩᱝ ᱵᱟᱲᱟᱭᱟᱭ
ᱚ
ᱫᱟᱜ ᱠᱚᱫᱚ ᱵᱟᱹᱱᱩᱜᱼᱟ
ᱟᱞᱮ ᱥᱮᱫ ᱫᱚ
ᱦᱳᱭ ᱦᱳᱭ
ᱟᱨ ᱟᱨ ᱛᱤᱱᱚᱜ ᱛᱟᱦᱚᱞᱮ
ᱦᱚᱸ ᱦᱳᱭ ᱦᱳᱭ ᱦᱩᱸ
ᱛᱟᱦᱚᱞᱮ ᱟᱯᱮ ᱥᱮᱫ ᱪᱟᱥ ᱠᱚ ᱪᱮᱫ ᱪᱮᱫ ᱠᱚ ᱦᱩᱭᱩᱜ ᱜᱮᱭᱟ
ᱟᱞᱮ ᱥᱮᱫ ᱫᱚ ᱦᱩᱲᱩ ᱠᱚᱜᱮ ᱦᱩᱭᱩᱜ ᱜᱮᱭᱟ ᱟᱨ ᱛᱤᱞ ᱠᱚᱞᱮ ᱪᱟᱥᱟᱜ ᱯᱟᱴ ᱠᱚᱞᱮ ᱪᱟᱥᱟᱜ ᱛᱟᱭᱚᱢᱛᱮ ᱩᱛᱩ ᱡᱤᱱᱤᱥ ᱠᱩ ᱟᱹᱞᱩ ᱵᱮᱸᱜᱟᱲ ᱠᱩᱲᱪᱟᱹ ᱴᱚᱢᱟᱴᱳ ᱵᱤᱞᱟᱹᱛᱤ ᱠᱚ
ᱚᱱᱟ ᱠᱚ ᱜᱮ ᱞᱮ ᱪᱟᱥ ᱜᱮᱭᱟ ᱦᱟᱸᱜ ᱵᱷᱟᱹᱜᱤ ᱜᱮᱞᱮ ᱪᱟᱥᱟ ᱪᱟᱥ ᱫᱚ ᱟᱨ ᱢᱩᱥᱤᱨᱤ ᱫᱟᱹᱞᱠᱩ ᱟᱨᱚ ᱦᱚᱲᱮ ᱨᱟᱢᱲᱟ ᱠᱚ ᱡᱚᱛᱮ ᱞᱮ ᱪᱟᱥᱟ ᱦᱳᱭ ᱦᱳᱭ ᱦᱳᱭ
ᱟᱨ ᱟᱥᱚᱨᱚ